ᱦᱮᱸ ᱢᱟ ᱡᱚᱜ ᱦᱟᱨ
ᱦᱳᱭ ᱜᱚᱝᱠᱮ ᱟᱫᱚ ᱱᱚᱣᱟ ᱚᱠᱛᱚ ᱨᱮᱫᱚ ᱜᱚᱝᱠᱮ ᱪᱮᱫ ᱪᱤᱠᱟᱹᱭ ᱦᱩᱭᱩᱜ ᱠᱟᱱᱟ?
ᱦᱟᱸ ᱪᱮᱫ ᱦᱚᱸ ᱪᱤᱠᱟᱹ ᱫᱚ ᱵᱟᱝᱼᱟ ᱦᱮᱸ, ᱱᱚᱜᱼᱚ ᱱᱮᱛᱟᱨ ᱢᱟ, ᱡᱟᱹᱯᱩᱫ ᱫᱤᱱ ᱠᱟᱱᱟᱼᱼ ᱫᱟᱜ ᱡᱟᱹᱲᱤ ᱠᱚ ᱥᱮᱛᱟᱜ ᱠᱷᱚᱱᱟᱜ, ᱠᱟᱹᱴᱤᱡ ᱮ ᱡᱟᱹᱲᱤ ᱠᱮᱫᱟ ᱟᱞᱮ ᱥᱮᱱ ᱫᱚ, ᱟᱹᱰᱤ ᱥᱚᱠᱛᱚ ᱛᱚᱵᱮ, ᱟᱫᱚ ᱱᱤᱛ ᱫᱚ ᱱᱚᱜᱼᱚᱭ ᱚᱲᱟᱜ ᱠᱚᱨᱮ ᱜᱮ ᱱᱚᱣᱟ ᱢᱚᱵᱟᱭᱤᱞ ᱠᱚᱜᱮ ᱵᱟᱲᱟ ᱦᱩᱭᱩᱜ ᱠᱟᱱᱟ ᱚᱲᱟᱜ ᱨᱮ ᱫᱩᱲᱩᱵ ᱠᱟᱛᱮ ᱜᱚᱝᱠᱮ ᱟᱯᱮ ᱥᱮᱫ ᱫᱚ ᱚᱠᱟᱞᱮᱠᱟ?
ᱦᱳᱭ ᱜᱚᱝᱠᱮ ᱟᱞᱮ ᱥᱮᱫ ᱦᱚᱸ ᱫᱟᱜ ᱫᱚ ᱱᱟᱦᱟᱸᱜ ᱩᱱᱟᱹᱜ ᱵᱟᱭ ᱫᱟᱜ ᱮᱫᱟ ᱧᱤᱫᱟᱹᱭ ᱫᱟᱜ ᱞᱮᱫᱟ ᱟᱫᱚᱼᱼ ᱛᱮᱦᱤᱧ ᱫᱚ ᱚᱱᱠᱟ ᱱᱦᱟᱜ ᱵᱟᱭ ᱫᱟᱜ ᱠᱟᱫᱟ ᱦᱚᱞᱟ ᱧᱤᱫᱟᱹ ᱜᱮ ᱵᱟᱹᱲ ᱛᱤᱭ ᱫᱟᱜ ᱜᱚᱫ ᱞᱮᱫᱟ, ᱟᱫᱚ ᱡᱟᱹᱱᱤᱡ ᱠᱷᱟᱱ ᱧᱤᱫᱟᱹ ᱜᱮᱭ ᱫᱟᱜ ᱪᱟᱵᱟ ᱠᱮᱫᱟ, ᱟᱫᱚ ᱱᱤᱛᱚᱜ ᱫᱚ ᱩᱱᱟᱹᱜ ᱵᱟᱭ ᱫᱟᱜ ᱫᱟ, ᱨᱤᱢᱤᱞ ᱫᱚ ᱢᱮᱱᱟᱜ ᱨᱮᱦᱚᱸ, ᱫᱟᱜ ᱫᱚ ᱛᱚᱵᱮ ᱵᱟᱭ ᱫᱟᱜ ᱫᱟ? ᱚᱸ, ᱛᱟᱦᱚᱞᱮ ᱜᱚᱝᱠᱮ ᱟᱯᱮ ᱥᱮᱜ ᱫᱚ ᱦᱳᱲᱳ ᱠᱚᱫᱚ ᱨᱚᱦᱚᱭ ᱠᱚ, ᱮᱦᱚᱵ ᱵᱟᱲᱟᱭ ᱱᱟ ᱥᱮ ᱵᱟᱝ?
ᱵᱟᱝ ᱟ ᱜᱚᱢᱠᱮ ᱟᱹᱣᱨᱤᱭᱟᱜ ᱟ ᱚᱱᱠᱟ ᱫᱚ ᱦᱟᱜ ᱫᱟᱜ ᱠᱚᱫᱚ ᱵᱮᱥ ᱡᱟᱹᱲᱤ ᱜᱮ ᱡᱟᱹᱲᱤᱭ ᱫᱟᱭ, ᱨᱚᱦᱚᱭ ᱛᱩᱫ ᱠᱚ ᱫᱚ, ᱟᱹᱣᱨᱤ ᱞᱟᱜᱟᱜᱼᱟ, ᱱᱚᱣᱟ ᱛᱚᱲᱟ ᱠᱚ, ᱟᱣᱨᱤ ᱢᱟᱨᱟᱝ ᱚᱜ ᱛᱮ ᱼᱼ
ᱟᱪᱪᱷᱟ ᱜᱚᱝᱠᱮ, ᱛᱟᱦᱚᱞᱮ ᱟᱞᱮᱥᱮᱫ ᱦᱚᱸ ᱱᱚᱝᱠᱟ, ᱱᱟᱦᱟᱜ ᱥᱮᱨᱢᱟ
ᱫᱤᱥᱚᱢ ᱫᱚ ᱚᱠᱟ ᱥᱮᱱ ᱟᱯᱮ ᱭᱟᱜ ᱫᱚ?
ᱦᱳᱭ ᱜᱚᱝᱠᱮ, ᱫᱤᱥᱚᱢ ᱫᱚ ᱱᱟᱦᱟᱜ ᱟᱞᱮᱭᱟᱜ ᱫᱚ ᱦᱳᱭ, ᱟᱞᱮ ᱫᱚ ᱱᱚᱜᱼ ᱱᱚᱶᱟ ᱢᱟᱞᱫᱟ ᱥᱮᱫ ᱱᱟᱦᱟᱜ ᱞᱮ ᱯᱟᱲᱟᱜ ᱠᱟᱱᱟ, ᱟᱞᱮᱫᱚ ᱟᱫᱚ ᱜᱚᱝᱠᱮ ᱛᱟᱦᱚᱞᱮ ᱟᱯᱮᱫᱚ, ᱚᱠᱟ ᱥᱮᱫ? ᱟᱯᱮᱭᱟᱜ ᱫᱤᱥᱚᱢ ᱫᱚ?
ᱟᱞᱮ ᱫᱚ ᱦᱟᱸᱜ ᱞᱮ ᱯᱟᱲᱟᱜ ᱠᱟᱱᱟ, ᱱᱚᱶᱟ ᱡᱷᱟᱲᱜᱨᱟᱢ ᱡᱮᱞᱟ ᱾
ᱟᱪᱪᱷᱟ, ᱜᱚᱝᱠᱮ᱾
ᱮᱸ ᱦᱳᱭ,
ᱟᱫᱚ ᱛᱟᱦᱚᱞᱮ ᱜᱚᱢᱠᱮ ᱟᱯᱮ ᱥᱮᱫ ᱢᱟ, ᱱᱚᱝᱠᱟ ᱵᱤᱨ ᱠᱚ ᱢᱮᱱᱟᱜᱼᱟ ᱵᱟᱝ?
ᱦᱮᱸ, ᱦᱮᱸ, ᱵᱤᱨ ᱠᱚ ᱢᱮᱱᱟᱜᱼᱟ ᱟᱹᱰᱤ ᱜᱟᱱ ᱜᱮ, ᱟᱞᱮ ᱫᱚ ᱮᱠᱫᱚᱢ ᱵᱤᱨᱼᱼ ᱨᱮᱱ ᱜᱮ ᱠᱟᱱᱟᱞᱮ ᱾
ᱦᱳᱭ ᱟᱯᱮ ᱥᱮᱫ ᱫᱚ ᱡᱟᱦᱟᱸ ᱞᱮᱠᱟ ᱟᱸᱡᱚᱢ ᱠᱟᱱᱟ, ᱫᱚᱢᱮ ᱟᱯᱮ ᱥᱮᱫ ᱫᱚ ᱵᱤᱨ ᱠᱚ ᱢᱮᱱᱟᱜᱼᱟ ᱾ ᱟᱸ ᱛᱟᱦᱚᱞᱮ ᱜᱚᱢᱠᱮ ᱟᱯᱮ ᱢᱟ, ᱵᱤᱨ ᱫᱤᱥᱚᱢ ᱨᱮᱱ? ᱠᱟᱱ ᱛᱟᱵᱚᱱᱟᱯᱮ, ᱟᱫᱚ ᱜᱚᱢᱠᱮ ᱛᱟᱦᱚᱞᱮ ᱵᱤᱨ ᱠᱩᱨᱩ ᱤᱫᱤ ᱠᱟᱛᱮ, ᱛᱷᱚᱲᱟ ᱜᱟᱱ ᱞᱟᱝᱼᱼ ᱜᱟᱯᱟᱞ ᱢᱟᱨᱟᱣ ᱼᱟ, ᱥᱮ ᱪᱮᱫ?
ᱦᱮᱸ, ᱦᱮᱸ, ᱦᱮᱸ, ᱦᱮᱸ, ᱮᱠᱫᱚᱢ-ᱮᱠᱫᱚᱢ᱾
ᱟᱪᱷᱟ ᱫᱚ ᱛᱟᱦᱞᱮ ᱜᱚᱝᱠᱮ ᱯᱳᱭᱞᱳ ᱨᱮᱜᱮ ᱱᱟᱜ ᱤᱧ ᱠᱩᱠᱞᱤᱭᱮᱫ ᱢᱮᱭᱟ ᱛᱟᱦᱞᱮ ᱟᱯᱮ ᱚᱱᱛᱮ ᱫᱚ ᱡᱟᱹᱱᱤᱡ ᱠᱷᱟᱱ ᱥᱟᱨᱡᱚᱢ ᱵᱩᱨ ᱠᱚ ᱢᱮᱱᱟᱜᱼᱟ ᱥᱮ ᱚᱠᱟᱞᱮᱠᱟ
ᱦᱮᱸ ᱦᱟᱸ ᱟᱜ ᱵᱮᱥᱤ ᱰᱷᱮᱨ ᱠᱟᱭᱛᱮ ᱫᱚ ᱦᱟᱜ ᱥᱟᱨᱡᱚᱢ ᱵᱤᱨ ᱜᱮ ᱤᱱᱟᱹ ᱥᱟᱶᱛᱮ ᱱᱚᱜᱼᱚᱭ ᱛᱮᱨᱮᱞ ᱢᱮᱱᱟᱜᱼᱟ ᱮᱸ ᱛᱮᱨᱮᱞ ᱚᱱᱮ ᱥᱟᱨᱡᱚᱢ ᱠᱷᱚᱱᱟᱜ ᱦᱚ ᱵᱟ. ᱲᱛᱤ ᱢᱮᱱᱟᱜ ᱟ ᱟᱨᱠᱤ ᱟᱨᱚ ᱮᱢᱟᱱ ᱛᱮᱱᱟᱜ
ᱟᱪᱪᱷᱟ, ᱜᱚᱝᱠᱮ ᱼᱼ
ᱦᱚᱜᱼᱚ ᱱᱚᱣᱟ ᱡᱟᱦᱟᱸ ᱵᱚᱱ ᱢᱮᱱᱫᱟ ᱦᱟᱸᱜ ᱱᱚᱜᱼᱚᱭ ᱟᱯᱮ ᱥᱮᱱ ᱫᱚ ᱪᱮᱫᱞᱠᱟ ᱯᱮ ᱱᱚᱜᱚᱭ ᱢᱚᱱᱡᱩᱨᱤ ᱫᱟᱨᱮ ᱠᱚ ᱞᱟ. ᱭᱮᱫ ᱛᱟᱦᱮᱫ ᱥᱚᱱᱟᱡᱷᱩᱨᱤ ᱫᱟᱨᱮ ᱚᱱᱟ ᱠᱷᱚᱭᱟᱜ ᱵᱟᱹᱲᱛᱤ ᱟᱨᱠᱤ ᱡᱟ. ᱥᱛᱤ ᱠᱟᱨ ᱛᱮ ᱦᱟᱜ ᱡᱟ. ᱥᱛᱤ ᱫᱚ ᱥᱟᱨᱡᱚᱢ ᱵᱤᱨ ᱜᱮ
ᱟᱪᱷᱟ ᱟᱫᱚ ᱟᱞᱮ ᱥᱮᱫ ᱢᱟ ᱱᱚᱝᱠᱟ ᱢᱟ ᱵᱤᱨ ᱠᱚᱢᱟ ᱩᱱᱟᱹᱜ ᱵᱟᱹᱱᱩᱜᱼᱟ ᱞᱟᱹᱭ ᱞᱮᱠᱷᱟᱱ ᱵᱤᱨ ᱜᱮ ᱦᱟᱜ ᱵᱟᱹᱱᱩᱜᱼᱟ ᱟᱫᱚ ᱜᱚᱝ ᱮᱭᱟ ᱛᱟᱦᱞᱮ ᱟᱯᱮ ᱥᱮᱫ ᱱᱚᱛᱮ ᱵᱤᱨ ᱠᱚ ᱢᱮᱱᱟᱜ ᱠᱷᱟᱡ ᱟᱫᱚ ᱱᱩᱠᱩ ᱵᱤᱨᱡᱤᱭᱟᱹᱞᱤ ᱠᱚᱢᱟ, ᱡᱟᱹᱱᱤᱡ ᱢᱮᱱᱟᱜ ᱠᱚᱜᱮᱭᱟ ᱥᱮ ᱪᱮᱜ?
ᱦᱮᱸ ᱦᱮᱸ ᱢᱮᱱᱟᱜ ᱠᱚᱜᱮᱭᱟ
ᱱᱩᱠᱩ ᱞᱟᱹᱭ ᱜᱟᱱᱚᱜᱼᱟ ᱡᱟᱹᱱᱤᱡ ᱟᱯᱮ ᱥᱮᱫ ᱫᱚ ᱦᱟᱹᱛᱤ ᱠᱚ
ᱦᱮᱸ ᱦᱮᱸ ᱦᱟᱹᱛᱤ ᱠᱚᱫᱚ ᱠᱚ ᱦᱤᱨᱤ ᱞᱮ ᱜᱮᱭᱟ᱾ ᱟᱞᱮ ᱱᱚᱣᱟ ᱥᱩᱨ ᱵᱟᱹᱭᱦᱟᱹᱲ ᱢᱮᱱᱟᱜᱼᱟ ᱚᱱᱟ ᱥᱩᱨ ᱛᱮᱜᱮ ᱠᱚ ᱯᱟᱨᱚᱢ ᱪᱟᱞᱟᱜ ᱜᱮᱭᱟ
ᱦᱮᱸ ᱜᱚᱝᱠᱮ ᱟᱫᱚ ᱞᱟᱹᱭ ᱫᱟᱹᱧ ᱛᱟᱦᱞᱮ ᱱᱩᱠᱩ ᱦᱟᱹᱛᱤ ᱫᱚ ᱟᱯᱮ ᱟᱛᱳ ᱚᱲᱟᱜ ᱥᱮᱡ ᱛᱟᱦᱚᱞᱮ ᱠᱚ ᱦᱤᱡᱩᱜ ᱜᱮᱭᱟ ᱥᱮ ᱵᱟᱝ ᱜᱚᱝᱠᱮ
ᱦᱮᱸ ᱟᱞᱮ ᱟᱹᱛᱩ ᱫᱚ ᱩᱱᱟᱹᱜᱴᱟᱜ ᱵᱟᱝᱠᱚ ᱥᱮᱴᱮᱨᱟ ᱟᱞᱮ ᱠᱷᱚᱱᱟᱜ ᱱᱚᱝᱠᱟ ᱟᱫᱷᱟ ᱠᱤᱞᱳᱢᱤᱴᱟᱨ ᱜᱟᱱ ᱥᱳᱨ ᱛᱮᱠᱚ ᱯᱟᱨᱚᱢ ᱪᱟᱞᱟᱜᱼᱟ
ᱦᱮᱸ, ᱜᱚᱢᱠᱮ᱾
ᱟᱪᱪᱷᱟ ᱜᱚᱝᱠᱮ ᱱᱟᱜ ᱠᱷᱟᱱ ᱨᱚᱲ ᱠᱚᱪᱚ ᱱᱷᱟᱜᱼᱼ
ᱚ
ᱦᱮᱸ ᱜᱚᱝᱠᱮ ᱞᱟᱹᱭ ᱫᱟᱹᱧ ᱴᱟᱣᱟᱨ ᱠᱚ ᱱᱟᱦᱟᱜ ᱴᱷᱤᱠ ᱴᱷᱟᱠᱮ ᱧᱟᱢ ᱮᱫᱟᱟᱥᱮ ᱵᱟᱝᱠᱷᱟᱱ ᱨᱚᱲ ᱠᱚ ᱚᱠᱟ ᱞᱮᱠᱟ ᱪᱚ ᱚᱠᱟ ᱥᱚᱢᱚᱭ ᱟᱸᱡᱚᱢᱚᱜ ᱠᱟᱱᱟ ᱦᱮᱸ ᱥᱮ
ᱦᱮᱸ
ᱟᱫᱚ ᱱᱤᱛᱚᱜ ᱫᱚ ᱴᱷᱤᱠ ᱜᱮ ᱟᱸᱡᱚᱢᱚᱜ ᱠᱟᱱᱟ ᱟᱫᱚ ᱜᱚᱝᱠᱮ ᱛᱟᱦᱚᱞᱮ ᱱᱩᱠᱩ ᱦᱟᱹᱛᱤ ᱠᱚ ᱩᱱ ᱢᱟᱨᱟᱝ ᱢᱟᱨᱟᱝ ᱡᱤᱭᱟᱹᱞᱤ ᱠᱚ ᱢᱮᱱᱟᱜ ᱠᱚᱣᱟ ᱱᱩᱠᱩ ᱠᱚᱫᱚ ᱟᱯᱮᱭᱟᱜ ᱱᱚᱣᱟ ᱨᱚᱦᱚᱭ ᱦᱩᱲᱩ ᱠᱚᱠᱚ ᱡᱚᱢ ᱜᱮᱭᱟ ᱜᱚᱝᱠᱮ
ᱮᱸ ᱦᱮᱸ ᱡᱚᱢ ᱜᱮᱭᱟ ᱠᱚ ᱱᱚᱣᱟ ᱫᱚ ᱱᱚᱜᱼᱚᱭ ᱦᱟᱸᱜ ᱥᱤ ᱚ ᱮ ᱮ
ᱟᱪᱪᱷᱟ ᱜᱚᱝᱠᱮ ᱨᱚᱲ ᱠᱚ ᱱᱟᱦᱟᱜ ᱚᱠᱟ ᱞᱮᱠᱟ ᱪᱚ ᱥᱟᱰᱮᱜ ᱠᱟᱱᱟ ᱡᱚᱠᱷᱚᱱ ᱱᱟᱦᱟᱜ ᱮᱢ ᱨᱚᱲᱫᱟ ᱩᱱᱜᱮ ᱵᱟᱹᱠᱤ ᱥᱚᱢᱚᱭ ᱫᱚ ᱱᱟᱜ ᱴᱷᱤᱠ ᱜᱮ ᱥᱟᱰᱮᱜ ᱠᱟᱱᱟ ᱜᱚᱢᱠᱮ
ᱟᱪᱪᱷᱟ ᱟᱪᱪᱷᱟ ᱦᱳᱭ ᱟᱫᱚ ᱟᱞᱮ ᱢᱟ ᱱᱚᱜᱼᱚ ᱱᱚᱝᱠᱟ ᱠᱟᱹᱴᱤᱡ ᱵᱤᱨ ᱵᱩᱨᱩ ᱵᱷᱤᱛᱤᱨ ᱨᱮᱱ ᱛᱚ ᱟᱫᱚ ᱠᱟᱹᱴᱤᱡ ᱱᱟᱥᱮᱱᱟᱜ ᱱᱚᱜᱼᱚ ᱱᱟ ᱴᱮᱠᱱᱤᱠᱮᱞ ᱠᱟᱹᱴᱤᱡ ᱯᱨᱚᱵᱞᱮᱢ ᱦᱩᱭᱩᱜ ᱜᱮᱛᱟᱞᱮᱭᱟ ᱟᱨᱠᱤ ᱮᱴᱠᱮᱴᱚᱬᱮ ᱦᱩᱭᱩᱜ ᱜᱮᱭᱟ
ᱦᱳᱭ ᱜᱚᱝᱠᱮ ᱟᱫᱚ ᱟᱫᱚ ᱜᱚᱢᱠᱮ ᱱᱤᱝᱠᱟᱹ ᱜᱮ ᱱᱩᱠᱩ ᱱᱚᱜᱼᱚ ᱱᱚᱝᱠᱟ ᱦᱟᱰᱜᱟᱨ ᱠᱚᱦᱚᱸ ᱢᱮᱱᱟᱜ ᱠᱚᱣᱟ ᱥᱮ ᱱᱚᱝᱠᱟ ᱵᱤᱨ ᱥᱩᱠᱨᱤ ᱠᱚ ᱢᱮᱱᱟᱜ ᱠᱚᱣᱟ ᱡᱟᱹᱱᱤᱡ ᱟᱯᱮ ᱥᱮᱫ ᱫᱚ ᱵᱟᱝ
ᱦᱮᱸ ᱦᱮᱸ ᱵᱤᱨ ᱥᱩᱠᱨᱤ ᱠᱚᱦᱚᱸ ᱢᱮᱱᱟᱜ ᱠᱚᱣᱟ ᱦᱟᱰᱜᱟᱨ ᱢᱮᱱᱟᱜ ᱠᱚᱣᱟ ᱛᱩᱭᱩ ᱢᱮᱱᱟᱜ ᱠᱚᱣᱟ ᱮᱠᱫᱚᱢ ᱵᱤᱨ ᱥᱩᱨ ᱜᱮᱛᱚ
ᱦᱳᱭ ᱟᱫᱚ ᱜᱚᱢᱠᱮ ᱱᱩᱠᱩ ᱵᱤᱨ ᱥᱩᱠᱨᱤ ᱟᱞᱮ ᱥᱮᱫ ᱢᱟ ᱱᱟᱦᱟᱜ ᱠᱚ ᱱᱚᱝᱠᱟ ᱥᱮᱸᱫᱽᱨᱟ ᱠᱚᱞᱮ ᱪᱟᱞᱟᱣ ᱵᱟᱲᱟᱜ ᱜᱮᱭᱟ ᱟᱫᱚ ᱱᱩᱠᱩ ᱵᱤᱨ ᱥᱩᱠᱨᱤ ᱠᱚᱞᱮ ᱜᱚᱡ ᱟᱹᱜᱩ ᱠᱚ ᱜᱮᱭᱟ ᱟᱫᱚ ᱜᱚᱢᱠᱮ ᱛᱟᱦᱞᱮ ᱟᱯᱮᱥᱮᱫ ᱱᱚᱝᱠᱟ ᱵᱤᱨ ᱥᱩᱠᱨᱤ ᱠᱚᱯᱮ ᱜᱚᱡ ᱠᱚᱜᱮᱭᱟ ᱥᱮ ᱵᱟᱝ
ᱦᱮᱸ ᱦᱮᱸ ᱜᱚᱡ ᱠᱚᱜᱮᱭᱟᱞᱮ ᱟᱞᱮ ᱫᱚ ᱵᱤᱨ ᱥᱩᱨ ᱦᱚᱲ ᱛᱚ ᱟᱫᱚ ᱱᱚᱜᱼᱚᱭ ᱪᱟᱞᱟᱜ ᱜᱮᱭᱟ ᱠᱚ ᱟᱛᱩ ᱠᱚᱨᱮ ᱠᱷᱚᱱᱟᱜ ᱠᱚᱲᱟ ᱠᱚ ᱥᱮᱸᱫᱽᱨᱟ ᱠᱚ ᱱᱚᱣᱟ ᱯᱟᱹᱥᱤ ᱠᱚᱠᱚ ᱚᱰᱟᱣᱟ ᱯᱟᱹᱥᱤ ᱛᱮᱠᱚ ᱜᱚᱡ ᱟᱹᱜᱩ ᱠᱚᱣᱟ ᱟᱨ ᱵᱟᱝ ᱠᱷᱟᱱ ᱱᱚᱝᱠᱟ ᱮᱢᱱᱤ ᱥᱮᱸᱫᱽᱨᱟ ᱛᱮ ᱪᱟᱞᱟᱣ ᱠᱟᱛᱮ ᱦᱚᱸ ᱢᱟᱱᱮ ᱯᱨᱟᱭ ᱜᱮᱞᱮ ᱟᱹᱜᱩ ᱠᱚᱜᱮᱭᱟ ᱟᱨᱠᱤ
ᱟᱪᱪᱷᱟ
ᱟᱯᱮ ᱥᱮᱱ ᱫᱚ ᱦᱟᱸᱜ ᱚᱱᱠᱟ ᱦᱮᱸ᱾
ᱦᱮᱸ ᱟᱸᱡᱚᱢ ᱟᱠᱟᱫᱟᱹᱧ ᱟᱯᱮᱥᱮᱫ ᱫᱚ ᱵᱟᱝᱢᱟ ᱱᱩᱠᱩ ᱦᱟᱰᱜᱟᱨ ᱠᱚᱦᱚᱸ ᱯᱟᱪᱮᱫ ᱢᱮᱱᱟᱜ ᱠᱚᱣᱟ᱾ ᱟᱫᱚ ᱱᱩᱠᱩ ᱦᱟᱰᱜᱟᱨ ᱫᱚ ᱵᱟᱝᱢᱟ ᱢᱮᱨᱚᱢ ᱠᱚ ᱥᱮ ᱥᱤᱢ ᱠᱚᱦᱚᱸ ᱠᱚ ᱟᱹᱛᱠᱤᱨ ᱠᱚᱜᱮᱭᱟ ᱚᱲᱟᱜ ᱥᱩᱨ ᱠᱷᱚᱱ ᱢᱮ ᱦᱚᱸ ᱜᱚᱢᱠᱮ ᱱᱚᱣᱟ ᱠᱟᱛᱷᱟ ᱛᱤᱱᱟᱹᱜ ᱫᱚ ᱥᱟᱹᱨᱤ ᱜᱮᱭᱟ ᱜᱚᱢᱠᱮ
ᱮᱠᱫᱚᱢ ᱥᱟᱹᱨᱤ ᱜᱮᱭᱟ ᱟᱞᱮ ᱫᱚ ᱥᱤᱢ ᱠᱚᱫᱚ ᱟᱹᱰᱤ ᱵᱚᱛᱚᱨ ᱦᱟᱰᱜᱟᱨ ᱴᱷᱮᱱ ᱠᱷᱚᱱᱟᱜ ᱫᱚ ᱱᱚᱜᱼᱚᱭ ᱱᱟᱥᱮᱱᱟᱜ ᱟᱹᱭᱩᱵ ᱱᱚᱝᱠᱟ ᱥᱤᱸᱜᱟᱹᱲ ᱞᱮᱱᱠᱷᱟᱱ ᱜᱮ ᱮᱠᱫᱚᱢ ᱠᱚ ᱦᱤᱡᱩᱜᱼᱟ ᱵᱟᱲᱜᱮ ᱫᱷᱟᱨᱮ ᱥᱮᱱ
ᱟᱨᱫᱚ ᱥᱤᱢ ᱠᱚ ᱧᱟᱢ ᱞᱮ ᱠᱷᱟᱱ ᱟᱨ ᱨᱮᱦᱚᱸ ᱛ ᱦᱚᱸ ᱱᱚᱝᱠ ᱦᱤᱡᱚᱜ ᱚᱠᱛᱚ ᱫᱚᱠᱚ ᱟᱹᱛᱤᱨᱤᱧ ᱛᱟᱞᱮ ᱜᱮᱭᱟ
ᱟᱪᱪᱷᱟ ᱜᱚᱝ
ᱯᱮ ᱱᱚᱣᱟ ᱚᱲᱟᱜ ᱚᱲᱟᱜ ᱜᱮ ᱥᱮᱛᱟ ᱠᱚ ᱢᱮᱱᱟᱜ ᱠᱚ ᱛᱟᱞᱮᱭᱟ ᱦᱮᱸ ᱚᱲᱟᱜ ᱨᱮᱜᱮ ᱵᱟᱨᱭᱟ ᱯᱮᱭᱟ
ᱦᱮᱸ
ᱟᱞᱮ ᱥᱮ ᱯᱨᱚᱴᱤᱱ ᱵᱮᱥᱤ ᱞᱟᱹᱜᱤᱫ ᱜᱮ ᱩᱱᱠᱩ ᱫᱚ᱾ ᱵᱟᱲᱜᱮ ᱫᱷᱟᱨᱮ ᱛᱚ᱾ ᱚᱲᱟᱜ ᱥᱩᱨ ᱠᱷᱚᱱᱟᱜ ᱜᱮ ᱞᱟᱴᱟ ᱯᱟᱴᱟ ᱵᱤᱨ ᱵᱟᱜᱟᱱ ᱠᱚ ᱪᱟᱞᱟᱣ ᱤᱫᱤ ᱟᱠᱟᱱᱟ᱾ ᱚᱱᱟᱛᱮ ᱚᱲᱟᱜ ᱚᱲᱟᱜ ᱠᱚ ᱫᱟᱜᱽ ᱫᱚᱞᱮ ᱟᱹᱛᱩᱭ ᱛᱟᱦᱮᱱᱟ᱾
ᱦᱮᱸ ᱜᱚᱢᱠᱮ᱾
ᱟᱞᱮ ᱥᱮᱫ ᱢᱟ ᱱᱟᱦᱟᱜ ᱱᱚᱝᱠᱟᱱ ᱡᱤᱭᱟᱹᱞᱤ ᱠᱚᱫᱚ ᱵᱟᱠᱚ ᱧᱮᱞ ᱛᱤᱭᱳᱜ ᱟᱠᱟᱱᱟ ᱱᱚᱝᱠᱟ ᱦᱚᱭᱛᱳ ᱵᱤᱨ ᱠᱚ ᱵᱟᱹᱱᱩᱜ ᱛᱮ ᱥᱮ ᱵᱟᱹᱱᱩᱜ ᱠᱚᱣᱟ ᱡᱟᱹᱱᱤᱡ ᱠᱷᱟᱱ ᱟᱞᱮ ᱥᱮᱫ ᱫᱚ ᱱᱚᱝᱠᱟᱱ ᱡᱤᱭᱟᱹᱞᱤ ᱠᱚᱫᱚ ᱞᱟᱹᱭ ᱱᱩᱠᱩ ᱦᱟᱰᱜᱟᱨ ᱥᱮ ᱦᱟᱹᱛᱤ ᱱᱚᱜ-ᱚᱭ ᱱᱚᱝᱠᱟᱱ ᱩᱱᱠᱩᱫᱚ ᱵᱟᱞᱮ ᱧᱮᱞ ᱟᱠᱟᱫ ᱟᱱᱟ ᱚᱠᱟᱞᱮᱠᱟᱱ ᱟᱠᱚ ᱱᱟᱦᱟᱜ᱾ ᱦᱟᱹᱛᱤ ᱠᱚᱫᱚ ᱧᱮᱞ ᱦᱩᱭ ᱟᱠᱟᱱ ᱨᱮᱦᱚᱸ ᱱᱩᱠᱩ ᱟᱹᱥᱩᱞ ᱦᱟᱹᱛᱤ ᱱᱟᱦᱟᱜ ᱱᱩᱠᱩ ᱫᱚ ᱩᱱᱟᱹᱜ ᱨᱟᱹᱜᱤ ᱫᱚ ᱵᱟᱹᱱᱩᱜ ᱛᱟᱠᱩᱣᱟ᱾ ᱟᱸᱡᱚᱢ ᱟᱠᱟᱫᱟᱹᱧ ᱵᱤᱨ ᱦᱟᱹᱛᱤ ᱠᱚᱫᱚ ᱠᱚ ᱨᱟᱹᱜᱤ ᱧᱚᱜ ᱜᱮᱭᱟ ᱥᱮ ᱪᱮᱫ ᱵᱟᱝ?
ᱦᱳᱭ ᱵᱤᱨ ᱦᱟᱹᱛᱤ ᱠᱚᱫᱚ ᱱᱩᱠᱩ ᱟᱹᱥᱩᱞ ᱦᱟᱹᱛᱤ ᱠᱷᱚᱱᱟᱜ ᱫᱚ ᱟᱹᱰᱤ ᱠᱚ ᱠᱮᱴᱮᱡᱟ ᱟᱹᱰᱤ ᱠᱚ ᱩᱥᱩᱞᱟ ᱩᱱᱠᱩ ᱫᱚ᱾
ᱡᱟᱦᱟᱸᱭ ᱦᱟᱸᱜ ᱱᱩᱠᱩ ᱫᱚ ᱡᱚᱢ ᱠᱚ ᱚᱵᱷᱟᱵ ᱛᱮ ᱨᱚᱜᱟ ᱧᱚᱜ ᱠᱚᱣᱟ ᱠᱚ ᱢᱮᱱᱠᱷᱟᱱ ᱱᱩᱠᱩ ᱵᱤᱨ ᱦᱟᱹᱛᱤ ᱫᱚ ᱚᱱᱠᱟ ᱫᱚ ᱵᱟᱝ ᱵᱤᱨ ᱦᱟᱹᱛᱤ ᱫᱚ ᱱᱩᱠᱩ ᱫᱚ ᱩᱫᱽᱢᱮᱭ ᱡᱚᱢ ᱦᱚᱲ ᱛᱚ᱾ ᱱᱩᱠᱩ ᱫᱚ ᱟᱹᱰᱤ ᱥᱚᱠᱛᱚ ᱠᱚ ᱢᱚᱴᱟ ᱢᱚᱴᱟ ᱦᱟᱸᱜ᱾
ᱦᱮᱸ ᱜᱚᱢᱠᱮ᱾
ᱦᱮᱸ
ᱟᱨ ᱢᱤᱫᱴᱟᱝ ᱜᱟᱛᱮ ᱠᱚᱲᱟ ᱱᱚᱝᱠᱟᱭ ᱞᱟᱹᱭ ᱟᱹᱫᱤᱧ ᱛᱟᱦᱮᱸᱱᱟ ᱚᱲᱟᱜ ᱥᱩᱨ ᱠᱚᱨᱮ ᱡᱩᱫᱤ ᱠᱟᱱᱴᱷᱟᱲ ᱫᱟᱨᱮ ᱠᱚ ᱛᱟᱦᱮᱱ ᱛᱟᱢᱟ ᱟᱫᱚ ᱱᱩᱠᱩ ᱦᱟᱹᱛᱤ ᱫᱚ ᱵᱟᱝᱢᱟ ᱟᱹᱰᱤ ᱥᱟᱺᱜᱤᱧ ᱠᱷᱚᱱ ᱜᱮ ᱱᱚᱣᱟ ᱠᱟᱱᱴᱷᱟᱲ ᱵᱮᱞᱮ ᱨᱮᱱᱟᱜ ᱥᱚ ᱥᱚ ᱫᱚᱠᱚ ᱧᱟᱢᱟ ᱵᱟᱝᱢᱟ᱾ ᱟᱨ ᱦᱮᱡ ᱠᱟᱛᱮᱫ ᱚᱱᱟ ᱫᱚ ᱧᱤᱫᱟᱹ ᱨᱮᱜᱮ ᱱᱟᱦᱟᱸᱜ ᱠᱚ ᱡᱚᱢ ᱤᱫᱤᱭᱟ ᱵᱟᱝ ᱜᱚᱢᱠᱮ?
ᱦᱮᱸ ᱮᱠᱫᱚᱢ ᱥᱟᱹᱨᱤ ᱠᱟᱛᱷᱟ ᱱᱚᱣᱟ ᱫᱚ ᱠᱟᱱᱴᱷᱟᱲ ᱵᱤᱞᱤ ᱚᱠᱛᱚ ᱫᱚ ᱠᱟᱱᱴᱷᱟᱲ ᱵᱤᱞᱤ ᱡᱚᱢ ᱠᱚ ᱦᱤᱡᱩᱜ-ᱟ ᱱᱚᱜ-ᱚᱭ ᱱᱮᱛᱟᱨ ᱜᱮ᱾ ᱵᱤᱞᱤ ᱦᱟᱸᱜ ᱱᱤᱛᱚᱜ ᱫᱚ ᱟᱹᱰᱤᱴᱟᱜ ᱜᱮ ᱠᱚᱢ ᱦᱮᱡ ᱮᱱᱟ ᱠᱟᱱᱴᱷᱟᱲ ᱫᱚ ᱦᱟᱸᱜ ᱮᱠᱫᱚᱢ ᱠᱷᱟᱱ ᱜᱮ ᱥᱟᱺᱜᱤᱧ ᱨᱮᱜᱮ ᱥᱟᱺᱜᱤᱧ ᱠᱷᱚᱱ ᱜᱮᱠᱚ ᱵᱟᱲᱟᱭᱟ ᱥᱚ ᱠᱚᱣᱟ ᱩᱱᱠᱚ ᱟᱨᱚ ᱚᱱᱠᱟ ᱜᱮ ᱱᱚᱜ-ᱚᱭ ᱩᱞ ᱟᱨ ᱵᱤᱨ ᱨᱮᱱᱟᱜ ᱢᱟᱱᱮ ᱡᱟᱦᱟᱸ ᱥᱚᱥᱚ ᱵᱤᱞᱤ ᱵᱚᱱ ᱞᱟᱹᱭ ᱚᱱᱟ ᱠᱚ ᱢᱟ ᱡᱚᱢᱮᱫ ᱜᱮ᱾ ᱮᱠᱫᱚᱢ ᱚᱱᱟ ᱠᱟᱱᱛᱷᱟᱲ ᱵᱤᱞᱤ ᱚᱠᱛᱚ ᱫᱚ ᱵᱟᱲᱜᱮ ᱫᱷᱟᱨᱮ ᱠᱚᱫᱚ ᱟᱹᱰᱤ ᱵᱚᱛᱚᱨ ᱜᱮᱭᱟ᱾
ᱟᱪᱪᱷᱟ᱾ ᱦᱮᱸ ᱟᱫᱚ ᱜᱚᱢᱠᱮ ᱟᱯᱮ ᱫᱚ ᱟᱞᱮ ᱥᱮᱫ ᱨᱮᱱ ᱦᱚᱲ ᱫᱚ ᱡᱩᱫᱤ ᱱᱚᱝᱠᱟᱱ ᱵᱤᱨ ᱦᱟᱹᱛᱤ ᱡᱩᱫᱤ ᱯᱳᱭᱞᱳ ᱵᱟᱨᱮ ᱧᱮᱞᱮᱭᱟ ᱦᱚᱳᱭᱛᱳ ᱫᱚᱢᱮ ᱠᱚ ᱵᱚᱛᱚᱨᱚᱜ ᱜᱮᱭᱟ ᱟᱫᱚ ᱟᱯᱮ ᱫᱚ ᱡᱟᱹᱱᱤᱡ ᱠᱷᱟᱱ ᱧᱮᱞ ᱦᱮᱣᱟ ᱟᱠᱟᱱ ᱟᱯᱮ ᱥᱮ ᱚᱠᱟ ᱞᱮᱠᱟ ᱪᱚ ᱱᱚᱝᱠᱟ ᱢᱟᱡᱷᱮ ᱢᱚᱫᱽᱫᱷᱮ ᱠᱚ ᱦᱮᱡ ᱵᱟᱲᱟᱜ ᱛᱮ ᱡᱟᱹᱱᱤᱡ ᱠᱷᱟᱱ ᱩᱱᱟᱹᱜ ᱵᱚᱛᱚᱨ ᱫᱚ ᱡᱟᱹᱱᱤᱡ ᱠᱷᱟᱱ ᱵᱟᱝᱯᱮ ᱵᱩᱡᱷᱟᱹᱣᱟ ᱵᱟᱝ ᱜᱚᱝᱠᱮ
ᱦᱮᱸ ᱦᱮᱸ ᱟᱞᱮ ᱫᱚ ᱟᱫᱚ ᱢᱟᱡᱷᱮ ᱢᱟᱡᱷᱮ ᱜᱮᱠᱚ ᱦᱮᱡ ᱟᱞᱮᱭᱟ ᱛᱚ ᱟᱫᱚ ᱮᱱᱠᱷᱟᱱ ᱟᱞᱮ ᱫᱚ ᱩᱱᱟᱹᱜ ᱴᱟᱜ ᱫᱚ ᱵᱟᱝᱞᱮ ᱵᱚᱛᱚᱨᱚᱜ ᱜᱮᱭᱟ᱾
ᱟᱨ ᱱᱚᱝᱠᱟ ᱠᱚ ᱵᱟᱲᱜᱮ ᱥᱮᱱ ᱠᱚ ᱦᱮᱡ ᱮᱱ ᱢᱟᱱᱮ ᱟᱞᱮ ᱞᱮ ᱩᱸᱰᱩᱠ ᱫᱟᱨᱟᱢ ᱜᱚᱫᱚᱜ-ᱟ᱾ ᱦᱮᱸ ᱟᱞᱮ ᱫᱚ ᱟᱫᱚ ᱟᱨᱦᱚ ᱦᱟᱱᱛᱮ ᱨᱮ ᱠᱟᱹᱴᱤᱡ ᱞᱮ ᱱᱟᱥᱮᱱᱟᱜ ᱞᱮ ᱞᱟᱜᱟ ᱤᱫᱤ ᱧᱚᱜ ᱴᱚ ᱠᱟᱠᱚᱣᱟ᱾ ᱚᱱᱠᱟ ᱦᱟᱸᱜ ᱵᱚᱛᱚᱨ ᱫᱚ ᱵᱟᱞᱮ ᱵᱚᱛᱚᱨᱚᱜ-ᱟ ᱟᱞᱮ ᱫᱚ ᱧᱮᱞ ᱛᱮᱞᱮ ᱦᱮᱣᱟ ᱪᱟᱵᱟ ᱟᱠᱟᱱᱟ᱾
ᱟᱪᱪᱷᱟ᱾
ᱟᱯᱮ ᱥᱮᱱ ᱫᱚ ᱜᱚᱢᱠᱮ ᱛᱟᱦᱚᱞᱮ ᱵᱤᱨ ᱠᱚᱫᱚ ᱛᱟᱦᱚᱞᱮ ᱠᱷᱟᱱ ᱟᱯᱮ ᱫᱚ ᱥᱟᱺᱜᱤᱧ ᱜᱮᱭᱟᱯᱮ᱾
ᱦᱮᱸ ᱜᱚᱝᱠᱮ ᱟᱞᱮᱥᱮᱫ ᱫᱚ ᱵᱤᱨ ᱫᱚ ᱥᱟᱺᱜᱤᱧ ᱫᱚ ᱵᱟᱹᱱᱩᱜ ᱞᱮᱠᱟ ᱜᱮ ᱟᱞᱮᱥᱮᱫ ᱵᱤᱨ ᱫᱚ ᱱᱷᱟᱜ ᱱᱚᱣᱟ ᱥᱟᱨᱡᱚᱢ ᱵᱤᱨ ᱠᱚᱦᱚᱸ ᱵᱟᱹᱱᱩᱜ-ᱟ ᱟᱫᱚ ᱚᱱᱛᱮ ᱱᱷᱟᱜ ᱜᱟᱛᱮ ᱚᱲᱟᱜ ᱪᱟᱞᱟᱜ
ᱦᱮ ᱵᱤᱞᱟᱹᱛ ᱫᱷᱟᱨᱟ ᱜᱮᱭᱟᱼᱼ
ᱦᱮᱸ ᱜᱚᱢᱠᱮ ᱞᱟᱹᱭ ᱦᱳᱭ ᱜᱚᱢᱠᱮ ᱦᱳᱭ ᱵᱤᱞᱟᱹᱛ ᱞᱮᱠᱟ ᱜᱮ ᱟᱫᱚᱼᱼ ᱚᱱᱛᱮ ᱜᱮ ᱱᱟᱦᱱᱟᱜ ᱟᱯᱮ ᱚᱱᱛᱮ ᱜᱮ ᱜᱟᱛᱮ ᱭᱟᱜ ᱚᱲᱟᱜ ᱱᱟᱦᱟᱜ ᱪᱟᱞᱟᱣ ᱦᱩᱭ ᱞᱮᱱᱟ ᱟᱫᱚᱼᱼ ᱩᱱ ᱡᱷᱚᱜ ᱱᱷᱟᱸᱜ ᱚᱸᱰᱮ ᱪᱟᱞᱟᱣ ᱠᱟᱛᱮᱜ ᱩᱱᱠᱩ ᱜᱟᱛᱮ ᱛᱟᱠᱚ ᱚᱲᱟᱜ ᱨᱮᱜᱮ ᱯᱟᱛᱲᱟ ᱯᱤᱴᱷᱟᱹ ᱱᱷᱟᱜ ᱤᱧ ᱡᱚᱢ ᱞᱮᱫᱟᱠ ᱫᱚᱢᱮ ᱥᱤᱵᱤᱞ ᱞᱤᱫᱤᱧᱟ ᱟᱫᱚ ᱟᱯᱮ ᱫᱚ ᱚᱱᱛᱮ ᱫᱚ ᱵᱤᱨ ᱫᱤᱥᱚᱢ ᱛᱚ ᱱᱚᱝᱠᱟ ᱥᱟᱨᱡᱚᱢ ᱫᱟᱨᱮ ᱠᱚ ᱢᱮᱱᱟᱜ ᱛᱮᱯᱮ ᱯᱟᱛᱲᱟ ᱯᱤᱴᱷᱟᱹᱭᱮᱫᱟ ᱡᱟᱦᱟᱸ ᱞᱮᱠᱟᱱ ᱯᱚᱨᱚᱵᱽ ᱠᱚᱨᱮ ᱟᱫᱚ ᱟᱞᱮ ᱥᱮᱫ ᱢᱟ ᱱᱚᱝᱠᱟᱱ ᱯᱟᱛᱲᱟ ᱯᱤᱴᱷᱟᱹ ᱦᱚᱸ ᱵᱟᱝ ᱦᱩᱭᱩᱜᱼᱟ ᱜᱚᱝᱠᱮ
ᱦᱮᱸ ᱮᱠᱫᱚᱢ ᱮᱠᱫᱚᱢ ᱯᱟᱛᱲᱟ ᱯᱤᱴᱷᱟᱹ ᱫᱚ ᱟᱹᱰᱤ ᱪᱮᱦᱨᱟ ᱵᱩᱡᱷᱟᱹᱜᱼᱟ ᱵᱮᱨᱮᱞ ᱥᱟᱨᱡᱚᱢ ᱥᱟᱠᱟᱢ ᱨᱮᱫᱚ ᱟᱞᱮ ᱱᱚᱛᱮ ᱫᱚ ᱵᱮᱨᱮᱞ ᱥᱟᱨᱡᱚᱢ ᱥᱟᱠᱟᱢ ᱯᱤᱴᱷᱟᱹ ᱠᱷᱟᱱ ᱫᱚ ᱮᱠᱫᱚᱢ ᱵᱮᱨᱮᱞ ᱥᱟᱨᱡᱚᱢ ᱥᱟᱠᱟᱢ ᱞᱮ ᱟᱹᱜᱩᱭᱟ, ᱟᱨ ᱱᱚᱣᱟ ᱥᱩᱠᱨᱤ ᱡᱤᱞ ᱟᱹᱰᱤ ᱡᱩᱛᱩᱜᱼᱟ ᱯᱤᱴᱷᱟᱹ ᱫᱚ ᱮᱠᱫᱚᱢ
ᱦᱳᱭ ᱜᱳᱢᱠᱮ
ᱦᱮᱸ ᱜᱚᱢᱠᱮ ᱟᱯᱮ ᱫᱚ ᱛᱟᱦᱚᱞᱮ ᱠᱷᱟᱱ ᱡᱟᱦᱟᱱᱟᱜ ᱦᱮᱸᱼᱼ
ᱦᱮᱸ ᱞᱟᱹᱭᱢᱮ ᱜᱚᱢᱠᱮ?
ᱚ ᱞᱟᱹᱭᱫᱟᱹᱧ ᱟᱯᱮ ᱫᱚ ᱛᱟᱦᱚᱞᱮ ᱜᱚᱢᱠᱮ ᱡᱟᱦᱟᱱᱟᱜ ᱚᱱᱠᱟᱱᱟᱜ ᱠᱟᱹᱢᱤ ᱠᱷᱮᱛᱨᱚ ᱟᱵᱚ ᱢᱟ ᱥᱟᱨᱡᱚᱢ ᱥᱟᱠᱟᱢ ᱠᱷᱮᱨᱣᱟᱲ ᱢᱚᱝᱥᱚ ᱦᱚᱲᱼᱼ ᱥᱟᱨᱡᱚᱢ ᱥᱟᱠᱟᱢ ᱢᱟ ᱞᱟᱜᱟᱜ ᱜᱮᱛᱟᱵᱚᱱᱟ ᱟᱯᱮ ᱫᱚ ᱛᱟᱞᱦᱮ ᱠᱷᱟᱱ ᱫᱚ ᱥᱟᱺᱜᱤᱧ ᱧᱚᱜ ᱠᱷᱚᱱ ᱜᱮᱼᱼ
ᱦᱳᱭ ᱜᱚᱝᱠᱮ ᱟᱫᱚ ᱥᱟᱜᱤᱧ ᱧᱚᱜ ᱫᱚ ᱥᱟᱨᱡᱚᱢ ᱫᱟᱨᱮ ᱫᱚ ᱟᱞᱮ ᱥᱩᱨ ᱨᱮ ᱢᱮᱱᱟᱜ ᱨᱮᱦᱚᱸᱼᱼ ᱟᱫᱚ ᱦᱩᱰᱤᱧ ᱫᱟᱨᱮ ᱠᱚᱫᱚ ᱵᱟᱹᱱᱩᱜᱼᱟ ᱢᱟᱨᱟᱝ ᱢᱟᱨᱟᱝ ᱫᱟᱨᱮ ᱜᱮ ᱵᱮᱱᱟᱼᱼ ᱩᱱᱟᱹᱜ ᱱᱚᱝᱠᱟ ᱰᱟᱝ ᱠᱚᱛᱮ ᱜᱮ ᱱᱟᱦᱟᱜ ᱞᱮ ᱛᱤᱭᱳᱜ ᱜᱮᱭᱟᱼᱼ ᱟᱛᱳ ᱥᱩᱨ ᱧᱚᱜ ᱨᱮᱜᱮ ᱢᱮᱱᱟᱜᱼᱟ ᱟᱫᱚ, ᱩᱱᱟᱹᱜ ᱵᱟᱹᱲᱛᱤ ᱫᱚ ᱵᱟᱹᱱᱩᱜᱼᱟ ᱱᱚᱣᱟ ᱥᱟᱨᱡᱚᱢ ᱫᱟᱨᱮ ᱫᱚ ᱱᱟᱦᱟᱜ᱾ ᱱᱚᱝᱠᱟ ᱯᱟᱛᱲᱟ ᱯᱟᱹᱴᱤ ᱠᱟᱛᱮᱜ ᱱᱚᱝᱠᱟᱢ ᱯᱤᱴᱷᱟᱹᱭᱟ ᱱᱟᱦᱟᱜ ᱱᱚᱝᱠᱟ ᱫᱚ ᱱᱷᱟᱜᱼᱼ ᱵᱟᱝ ᱥᱩᱫᱷᱩ ᱚᱱᱟ ᱵᱚᱸᱜᱟ ᱵᱩᱨᱩ ᱠᱟᱹᱢᱤ ᱥᱩᱢᱩᱢ ᱨᱮᱜᱮᱞᱮ ᱞᱟᱜᱟᱣ ᱜᱮᱭᱟ ᱦᱟᱜ ᱚᱱᱟ ᱫᱚ᱾
ᱟᱫᱚ ᱜᱚᱢᱠᱮ ᱚᱠᱛᱚ ᱠᱚᱦᱚᱸ ᱟᱭᱢᱟ ᱥᱮᱴᱮᱨ ᱦᱮᱡ ᱮᱱ ᱛᱟᱞᱟᱝᱼᱟ ᱛᱮᱦᱤᱧ ᱫᱚ ᱱᱤᱝᱠᱟ ᱜᱮᱞᱟᱝ ᱨᱚᱯᱚᱲᱟ ᱜᱚᱢᱠᱮ᱾
ᱴᱷᱤᱠ ᱜᱮᱭᱟ ᱢᱟ ᱡᱚᱦᱟᱨ ᱡᱚᱦᱟᱨ ᱢᱟ᱾
ᱡᱚᱦᱟᱨ ᱜᱮ ᱜᱚᱢᱠᱮ᱾
ᱦᱮᱸ